ᱨᱚᱲ ᱟᱸᱡᱚᱢᱚᱜ
ᱟᱸᱡᱚᱢᱚᱜ ᱠᱟᱱᱟ ᱾
ᱨᱚᱲ ᱠᱚ ᱵᱟᱝ ᱛᱟᱨᱠᱚᱜ ᱠᱟᱱ ᱛᱤᱧᱟᱹ ᱛᱚ?
ᱵᱟᱦ᱾ ᱨᱚᱲ ᱫᱚ ᱵᱟᱢ ᱛᱟᱨᱠᱚᱜᱼᱟ ᱥᱟᱹᱜᱤᱧ-ᱥᱟᱹᱜᱤᱧ ᱫᱚ, ᱟᱫᱚ ᱥᱩᱨ-ᱥᱩᱨ ᱡᱩᱫᱤᱢ ᱛᱟᱦᱮᱸ ᱠᱟᱱᱟ, ᱛᱟᱞᱮ ᱥᱩᱨ-ᱥᱩᱨ ᱫᱚ ᱟᱸᱡᱚᱢᱚᱜᱼᱟ᱾ ᱛᱟᱠᱮᱨᱚᱜᱼᱟ ᱫᱚᱢᱮ ᱟᱨ ᱥᱟᱹᱜᱤᱧ ᱨᱮᱫᱚ ᱵᱟᱝ ᱛᱟᱠᱮᱨᱚᱜᱼᱟ᱾
ᱩᱸᱦ᱾ ᱮᱸ ᱟᱯᱮ ᱥᱮᱫ ᱫᱚ 'ᱟᱢᱵᱟᱵᱚᱛᱤ' ᱠᱚ ᱢᱟᱱᱟᱣ ᱜᱮᱭᱟ ᱯᱮ?
ᱦᱮᱸ, ᱟᱢᱵᱟᱵᱚᱛᱤ ᱢᱟᱱᱟᱣ ᱦᱩᱭᱩᱜᱼᱟ ᱟᱨ ᱚᱝᱠᱟ ᱤᱭᱟᱹ ᱫᱚ ᱵᱟᱝ ᱦᱩᱭᱩᱜᱼᱟ ᱡᱮᱢᱚᱱ ᱟᱠᱚ ᱥᱮᱫ ᱫᱚ ᱦᱟᱱᱮ ᱤᱭᱟᱹ ᱠᱚ, ᱯᱤᱴᱷᱟᱹᱭᱟ ᱠᱚ ᱦᱮ ᱥᱮ ᱟᱹᱰᱤ ᱟᱭᱢᱟ ᱞᱮᱠᱟᱜᱮ ᱯᱚᱨᱚᱵᱽ ᱞᱮᱠᱟ ᱯᱟ- -ᱛᱟ ᱞᱮᱠᱟ ᱦᱩᱭᱩᱜᱼᱟ ᱦᱮᱸ᱾ ᱢᱮᱱᱠᱷᱟᱱ ᱟᱞᱮ ᱫᱚᱸ ᱚᱝᱠᱟ ᱫᱚ ᱢᱟᱝ ᱥᱩᱢᱩᱝ ᱤᱭᱟᱹ ᱵᱟᱲᱟ ᱦᱩᱭᱱᱟ, ᱵᱚᱸᱜᱟ ᱵᱟᱲᱟ ᱦᱮᱸ ᱵᱚᱸᱜᱟ-ᱵᱩᱨᱩ ᱦᱩᱭᱱᱟᱻ ᱟᱨ ᱛᱟᱯᱚᱨ ᱤᱭᱟᱹᱦ ᱡᱚᱢ ᱦᱩᱭᱩᱜᱼᱟ ᱠᱟᱱᱴᱷᱟᱲ, ᱩᱞ, ᱠᱷᱟᱹᱡᱟᱹᱲᱤ, ᱚᱱᱠᱟᱜᱮ ᱟ ᱡᱮᱹᱞ ᱡᱚᱢ ᱦᱩᱭᱩᱜᱼᱟ᱾ ᱟᱸᱫᱽ ᱛᱟᱨᱟ ᱟᱫᱚ ᱵᱟᱝ ᱟᱨᱟᱯᱮ ᱥᱮᱫ ᱫᱚ?
ᱟᱞᱮ ᱥᱮᱜ ᱫᱚ ᱡᱮᱹᱞ ᱠᱚ ᱦᱟᱫᱟᱣ ᱠᱟᱜᱼᱟ ᱞᱮ ᱛᱟᱨᱯᱚᱨᱮ ᱥᱟᱠᱟᱢ ᱯᱷᱮᱸᱻ ᱡᱮᱹᱞ ᱯᱤᱴᱷᱟᱹᱭ ᱜᱮᱭᱟᱞᱮ᱾
ᱦᱩᱸ᱾
ᱛᱟᱨᱯᱚᱨᱮ ᱩᱞ, ᱠᱟᱱᱴᱷᱟᱲ, ᱠᱷᱟᱹᱡᱟᱹᱲᱤ ᱱᱚᱣᱟ ᱠᱚᱫᱚ ᱡᱚᱢ ᱥᱮᱛᱟᱜ ᱨᱮ ᱦᱩᱭᱩᱜᱼᱟ, ᱛᱟᱨᱯᱚᱨᱮ ᱡᱮᱹᱞ ᱠᱚᱞᱮ ᱦᱟᱛᱟᱣ ᱠᱟᱜᱼᱟ, ᱡᱮᱞ ᱠᱚ ᱵᱷᱟᱹᱡᱤ ᱠᱚ ᱦᱩᱭᱩᱜᱼᱟ, ᱟᱸ ᱡᱟᱦᱟᱸᱭ ᱡᱟᱦᱟᱸ ᱞᱮᱠᱟ ᱠᱟᱛᱮᱜ ᱡᱚᱢ ᱟᱞᱮ ᱡᱤᱞ ᱦᱚᱸ᱾ ᱟᱨ ᱵᱤᱠᱮᱹᱞ ᱥᱮᱜ ᱫᱚ ᱯᱤᱴᱷᱟᱹᱭ ᱦᱩᱭᱩᱜ ᱛᱟᱦᱮᱜ, ᱠᱤ- -ᱪᱷᱩ ᱡᱮᱞ ᱫᱚ ᱯᱤᱴᱷᱟᱹ ᱞᱟᱹᱜᱤᱜ ᱞᱮ ᱛᱟᱣ ᱠᱟᱜᱼᱟᱻ ᱟᱨ ᱠᱤᱪᱷᱩ ᱫᱚ ᱡᱚᱢ ᱞᱟᱹᱜᱤᱜ᱾
ᱩᱸ ᱠᱟ ᱜᱮᱛᱚ᱾
ᱟᱪᱷᱟ
ᱚᱝᱠᱟ ᱜᱮ ᱵᱷᱟᱜᱮᱭᱟ, ᱟᱞᱮ ᱥᱮᱜ ᱢᱟ ᱵᱟᱝ ᱚᱝᱠᱟ ᱫᱚ ᱯᱤᱴᱴᱷᱟᱹ ᱠᱚᱫᱚ ᱵᱟᱝ ᱟᱫᱚ ᱢᱚᱱᱮ ᱞᱮᱠᱷᱟᱱ ᱯᱤᱴᱷᱟᱹ ᱫᱚᱢ ᱯᱤᱴᱷᱟᱹᱭᱟ ᱦᱮᱸ ᱥᱮ᱾ ᱟᱫᱚ ᱚᱱᱟ ᱜᱮ ᱤᱭᱟᱹ ᱵᱟᱝ ᱦᱩᱭᱩᱜᱼᱟ ᱱᱚᱱᱛᱮ ᱟᱫᱚ
ᱮᱸᱛᱚ᱾
ᱟᱸᱫᱚ ᱯᱤᱴᱷᱟᱹ ᱦᱚᱸ ᱡᱮᱹᱫᱤᱱ ᱞᱮ ᱯᱤᱴᱷᱟᱹ ᱠᱮᱫᱟ, ᱩᱱ ᱦᱤᱞᱚᱜ ᱫᱚ ᱵᱟᱝ ᱥᱤᱵᱤᱞ ᱠᱟᱱ ᱛᱟᱦᱮᱸᱜ᱾ ᱠᱟᱨᱚ ᱩᱞ ᱠᱚ, ᱠᱟᱱᱴᱷᱟᱲ ᱠᱚ, ᱡᱮᱹᱞ ᱠᱚ ᱡᱚᱢ ᱦᱩᱭ ᱠᱟᱱᱟ ᱛᱚ ᱟ ᱯᱚᱨᱮ ᱫᱤᱱ ᱫᱚᱢᱮ ᱥᱤᱵᱤᱞ ᱛᱟᱦᱮᱸᱜ ᱯᱤᱴᱷᱟᱹ ᱫᱚ᱾ ᱵᱩᱡᱡᱷᱟᱹᱣ᱾
ᱦᱮᱸ, ᱯᱚᱨᱮᱨ ᱫᱤᱱ ᱜᱮ ᱥᱤᱵᱤᱞᱟ, ᱡᱟᱦᱟᱸ ᱫᱚ ᱟᱱ ᱛᱟᱦᱮᱜ ᱩᱸ ᱡᱟᱦᱟᱱᱟᱜ ᱜᱮ ᱥᱮ ᱟᱨ ᱡᱚᱠᱷᱚᱡ ᱤᱥᱤᱱ ᱛᱚᱨᱟ ᱫᱚ ᱩᱱᱟᱹᱜ ᱡᱩᱛ ᱵᱚᱱᱫᱚ ᱤᱡ ᱠᱟᱹᱜ ᱦᱮᱸᱥᱮ, ᱦᱮᱸ, ᱟᱨ ᱱᱟᱥᱮᱱᱟᱜ ᱟᱼᱢ ᱤᱭᱟᱹ ᱞᱮᱝᱠᱷᱟᱱ ᱜᱟᱯᱟ ᱞᱮᱝᱠᱷᱟᱱ ᱟᱫᱚ ᱛᱮᱦᱮᱧ ᱡᱟᱦᱟᱢ ᱤᱥᱤᱱᱟ, ᱚᱱᱟ ᱡᱩᱫᱤ ᱜᱟᱯᱟᱢ ᱡᱚᱢᱟ, ᱚᱱᱟ ᱫᱚ ᱟᱹᱰᱤ ᱢᱚᱡᱽ ᱦᱮᱸ᱾
ᱡᱚᱠᱷᱚᱱ ᱛᱟᱦᱮᱸᱜ ᱠᱟᱱᱟ, ᱩᱱᱫᱚ ᱵᱟᱝ ᱡᱚᱢ ᱥᱟᱹᱱᱟᱹᱧ ᱠᱟᱱ ᱛᱟᱸᱜ, ᱡᱚᱠᱷᱚᱱ ᱪᱟᱵᱟᱭᱮᱱᱟ ᱟᱫᱚᱧ ᱯᱟᱸᱡᱟ ᱵᱟᱲᱟᱭᱮᱫᱟ᱾ ᱚᱲᱟᱜ ᱦᱚᱲᱤᱧ ᱠᱩᱞᱤᱭᱮᱜ ᱠᱚᱣᱟ ᱯᱤᱴᱷᱟᱹ ᱢᱮᱱᱟᱜᱼᱟ? ᱟᱫᱚ ᱠᱚ ᱞᱟᱹᱭᱫᱟ ᱪᱟᱵᱟᱭᱮᱱᱟ᱾
ᱦᱩᱸ᱾
ᱚᱝᱠᱟ ᱵᱮᱯᱟᱨ ᱟᱸᱥ ᱫᱚ ᱛᱟᱦᱮᱸᱭᱮᱱᱟ᱾
ᱦᱮᱸ᱾
ᱮᱢᱱᱤ ᱫᱤᱱ ᱜᱮ ᱯᱤᱴᱷᱟᱹᱭ ᱦᱩᱭᱩᱜᱼᱟ, ᱟᱫᱚ ᱡᱮᱹᱞ ᱠᱚ ᱵᱟᱝ ᱧᱟᱢᱚᱜᱼᱟ᱾ ᱡᱮᱢᱚᱱ ᱥᱩᱠᱟᱹᱭ ᱡᱮᱹᱞ ᱯᱤᱴᱷᱟᱹ ᱜᱮ ᱟᱹᱰᱤ ᱪᱮᱨᱦᱟ ᱵᱩᱡ ᱥᱮ
ᱦᱩᱸ ᱟᱹᱰᱤ ᱢᱚᱡᱽ
ᱟᱫᱚ ᱚᱱᱟ ᱫᱚ ᱱᱟ ᱵᱟᱝ ᱧᱟᱢᱚᱜᱼᱟ ᱥᱩᱠᱨᱤ ᱡᱤᱞ ᱫᱚ ᱫᱤᱱᱟᱹᱢ ᱫᱚ
ᱦᱮᱸ
ᱮᱴᱟᱜ ᱡᱤᱞ ᱠᱚᱛᱮ ᱜᱮ ᱯᱤᱴᱷᱟᱹ ᱦᱚᱪᱚ ᱠᱚ ᱦᱩᱭᱩᱜᱼᱟ ᱥᱤᱢ ᱡᱤᱞ ᱠᱚᱛᱮᱼᱼ
ᱟᱫᱚ ᱥᱩᱠᱨᱤ ᱡᱤᱞ ᱫᱚ ᱤᱛᱤᱞ ᱵᱟᱹᱲᱛᱤ ᱜᱮᱭᱟ ᱥᱮ ᱚᱱᱟ ᱛᱮᱼᱼ ᱟᱹᱰᱤ ᱢᱚᱸᱡᱽ ᱦᱟᱱᱮ ᱥᱩᱱᱩᱢ ᱥᱩᱱᱩᱢ ᱟᱫᱟᱭᱟᱭ ᱤᱭᱟᱹ ᱠᱚ ᱦᱮᱸᱥᱮ ᱯᱤᱴᱷᱟᱹ ᱯᱤᱴᱷᱟᱹ ᱠᱚ ᱦᱮᱸ ᱥᱮ ᱦᱚᱞᱚᱝ ᱴᱟᱴᱠᱟ ᱟᱫᱟ ᱜᱚᱜ ᱠᱟᱭ ᱟᱨ ᱥᱤᱵᱤᱞ ᱦᱚᱸ ᱥᱤᱵᱤᱞ ᱜᱮ ᱵᱩᱡᱷᱟᱹᱜᱼᱟ
ᱤᱧ ᱫᱚ ᱱᱷᱟᱜ ᱚᱱᱟᱼᱼ ᱡᱤᱞ ᱯᱤᱴᱷᱟᱹ ᱨᱮᱭᱟᱜ ᱤᱛᱤᱞ ᱠᱚᱫᱚ ᱵᱟᱝ ᱤᱧ ᱡᱚᱢ ᱜᱮᱭᱟ ᱤᱧ ᱫᱚ ᱦᱚᱞᱚᱝ ᱛᱮ ᱟᱨ ᱡᱤᱞ ᱛᱮᱫ ᱜᱮᱧ ᱡᱚᱢ ᱛᱟᱦᱮᱸᱫ ᱚᱱᱟ ᱫᱚ ᱞᱟᱹᱵᱤᱫ ᱥᱟᱺᱦᱤᱡᱼᱼ ᱛᱟᱦᱮᱱᱟ ᱥᱮ ᱟᱨ ᱮᱴᱟᱜᱟᱜ ᱠᱚᱫᱚ ᱠᱮᱴᱮᱡᱚᱜᱼᱟ ᱮᱴᱟᱜ ᱡᱤᱞ ᱯᱤᱴᱷᱟᱹ ᱠᱚᱫᱚ
ᱦᱮᱸ
ᱟᱥᱮᱼᱼ
ᱟᱨ ᱛᱟᱦᱚᱞᱮ ᱪᱮᱫ ᱡᱤᱞ ᱯᱤᱴᱷᱟᱹ ᱠᱚᱢ ᱡᱚᱢ ᱟᱠᱟᱫ ᱜᱮᱭᱟ ᱟᱢ ᱫᱚ ᱡᱷᱚᱛᱚ ᱡᱤᱞ ᱥᱮ ᱥᱩᱠᱨᱤ ᱡᱤᱞ ᱜᱮ
ᱥᱩᱠᱨᱤ ᱡᱤᱞ ᱛᱟᱨᱯᱚᱨᱮ ᱜᱩᱰᱩ ᱡᱤᱞ ᱟᱨᱼᱼ
ᱦᱩᱸ
ᱰᱟᱝᱨᱤ ᱡᱮᱞ ᱟᱨ ᱥᱤᱢ ᱡᱮᱞ ᱾
ᱦᱩᱸ
ᱟᱨ ᱱᱩᱠᱩ ᱠᱚ ᱜᱮ, ᱱᱚᱣᱟ ᱠᱚ ᱯᱩᱱᱭᱟᱹ ᱡᱤᱞ ᱯᱤᱴᱷᱟᱹ ᱜᱮ ᱾
ᱟᱪᱪᱷᱟ ᱾ ᱟᱨ ᱰᱩᱢᱵᱩᱜ ᱠᱚᱫᱚ ᱪᱮᱫ ᱪᱮᱫ ᱰᱩᱸᱵᱩᱜ ᱮᱢ ᱡᱚᱢ ᱟᱠᱟᱫᱟ?
ᱰᱩᱸᱵᱩᱜ ᱫᱚ ᱦᱩᱭᱩᱜ ᱠᱟᱱᱟ ᱢᱟᱞᱦᱟᱱ ᱰᱩᱸᱵᱩᱜ ᱛᱟᱨᱯᱚᱨᱼᱼ ᱯᱚᱨᱮ ᱢᱟᱞᱦᱟᱱ ᱦᱚᱛᱚᱫ ᱢᱮᱥᱟ ᱠᱟᱛᱮᱜ ᱜᱮ ᱠᱚ ᱰᱩᱸᱵᱩᱠ ᱛᱟᱦᱮᱸᱜ᱾ ᱟᱨ ᱚᱱᱟ ᱵᱟᱸᱫᱟ ᱠᱩᱯᱤ ᱰᱩᱸᱵᱩᱜ ᱾
ᱦᱩᱸ
ᱛᱟᱨᱯᱚᱨᱮ ᱛᱤᱞᱢᱤᱧ ᱰᱩᱸᱵᱳᱜᱼᱼ
ᱦᱮᱸ
ᱚᱱᱟ ᱠᱚᱜᱮ ᱟᱯᱮ ᱥᱮᱫ?
ᱟᱨ ᱦᱟᱱᱮ ᱱᱟᱨᱠᱳᱞ ᱛᱤᱞᱢᱤᱧ ᱰᱩᱸᱵᱩᱜ ᱫᱚ ᱟᱫᱚ ᱪᱮᱫ ᱯᱮ ᱞᱟᱹᱭᱟ ᱚᱱᱟ ᱰᱩᱸᱵᱩᱜ ᱴᱟᱜ ᱫᱚ ᱛᱤᱞᱢᱤᱧ ᱜᱮ ᱟᱨ ᱱᱟᱨᱠᱳᱞᱼᱼ ᱠᱚ ᱢᱮᱥᱟ ᱱᱟᱨᱠᱳᱞ ᱜᱩᱲ ᱛᱤᱞᱢᱤᱧ ᱦᱮᱸᱥᱮ ᱢᱮᱥᱟ ᱠᱟᱛᱮᱫ ᱚᱱᱟ ᱰᱩᱸᱵᱩᱜ ᱨᱮᱱᱟᱜ ᱧᱩᱛᱩᱢ ᱪᱮᱫ ᱯᱮ ᱞᱟᱹᱭᱟ ᱟᱯᱮ ᱫᱚ?
ᱚᱱᱟ ᱫᱚ ᱰᱩᱸᱵᱩᱜ ᱜᱮ ᱱᱟᱲᱠᱳᱞ ᱰᱩᱸᱵᱩᱜ ᱛᱤᱞᱢᱤᱧ ᱰᱩᱸᱵᱩᱜ ᱾
ᱟᱞᱮ ᱫᱚ ᱟᱞᱮ ᱫᱚ ᱯᱷᱩᱰ ᱵᱩᱸᱵᱩᱜ ᱞᱮ ᱞᱟᱹᱭᱟ ᱾
ᱯᱩᱸᱲ ᱫᱚ ᱯᱩᱸᱲ ᱜᱮᱭᱟ ᱛᱚ ᱾
ᱟᱫᱚ ᱚᱱᱟ ᱦᱚᱛᱮᱡ ᱛᱮᱼᱼ ᱯᱩᱨ ᱢᱟᱱᱮ ᱚᱱᱟ ᱤᱭᱟᱹ ᱱᱟᱨᱠᱳᱞ ᱜᱩᱲ ᱟᱨ ᱛᱤᱞᱢᱤᱧ ᱢᱮᱥᱟ ᱠᱟᱛᱮ ᱚᱱᱟ ᱫᱚᱼᱼ ᱚᱱᱟ ᱨᱮᱫᱚ ᱯᱩᱨ ᱠᱚ ᱞᱟᱹᱭᱟ ᱟᱫᱚ ᱰᱩᱸᱵᱩᱜ ᱫᱚ ᱰᱩᱸᱵᱩᱜ ᱜᱮ ᱟᱫᱚᱼᱼ ᱯᱷᱩᱨ ᱰᱩᱸᱵᱩᱜ ᱯᱷᱩᱨ ᱰᱩᱸᱵᱩᱜ ᱢᱟᱱᱮ ᱚᱱᱠᱟ ᱧᱩᱛᱩᱢ ᱞᱟᱹᱭ ᱟᱞᱮ ᱟᱨᱠᱤ ᱾
ᱟᱪᱪᱷᱟ ᱟᱨ ᱚᱱᱠᱟ ᱪᱮᱫ ᱠᱚ ᱚᱱᱠᱟᱱ ᱯᱤᱴᱷᱟᱹ ᱠᱚ ᱦᱩᱭᱩᱜ ᱜᱮᱭᱟ ᱟᱯᱮ ᱥᱮᱫ?
ᱟᱞᱮ ᱥᱮᱫ ᱯᱤᱴᱷᱟᱹ ᱫᱚ ᱟᱞᱮ ᱥᱮᱫ ᱫᱚ ᱫᱤᱠᱩ ᱠᱚ ᱥᱩᱨ ᱨᱮ ᱢᱮᱱᱟᱜ ᱠᱚᱣᱟ ᱥᱮᱼᱼ ᱟᱫᱚ ᱚᱱᱟ ᱦᱚᱛᱮᱡ ᱛᱮᱼᱼ ᱤᱥᱤᱱ ᱟᱠᱚ ᱚᱱᱟ ᱫᱚ ᱦᱟᱱᱮ ᱥᱩᱱᱩᱢ ᱨᱮ ᱦᱟᱱᱮ ᱫᱩᱞ ᱯᱤᱴᱷᱟᱹ ᱦᱮᱸᱥᱮ ᱛᱟᱯᱚᱨᱮᱼᱼ ᱚᱱᱟ ᱧᱩᱛᱩᱢ ᱫᱚ ᱜᱩᱞᱟᱹ ᱯᱤᱴᱷᱟᱹ ᱛᱟᱨᱯᱚᱨᱮ ᱥᱩᱱᱩᱢ ᱯᱤᱴᱷᱟᱹ ᱛᱟᱯᱚᱨᱮᱼᱼ ᱟᱭᱢᱟ ᱞᱮᱠᱟ ᱱᱟᱜ ᱯᱤᱴᱷᱟᱹ ᱠᱚ ᱵᱮᱱᱟᱣᱟ ᱟᱨ ᱛᱚᱠᱷᱚᱱ ᱡᱩᱫᱤ ᱪᱟᱞᱟᱣ ᱵᱟᱲᱟᱜ ᱟᱢ ᱦᱮᱸ ᱥᱮ ᱦᱮᱸᱼᱼ ᱟᱨ ᱛᱚᱠᱷᱚᱱ ᱤᱭᱟᱹ ᱥᱚᱢᱚᱭ ᱵᱮᱥᱤ ᱠᱚ ᱤᱭᱟᱹᱭᱟ ᱚᱱᱮ ᱪᱮᱫ ᱠᱚ ᱞᱟᱹᱭᱟ ᱥᱚᱨᱦᱟᱭ ᱦᱮᱸᱼᱼ ᱥᱚᱨᱦᱟᱭ ᱛᱚ ᱛᱠᱷᱚᱱ ᱛᱚᱼᱼ ᱤᱭᱟᱹ ᱦᱩᱭᱩᱜᱼᱟ ᱛᱚ ᱥᱚᱨᱦᱟᱭ ᱡᱚᱠᱷᱚᱡ ᱜᱮ ᱠᱟᱹᱞᱤ ᱯᱩᱡᱟᱹ ᱦᱩᱭᱩᱜ ᱛᱟᱠᱚᱣᱟ ᱛᱚ ᱩᱱᱠᱩ ᱫᱚ ᱦᱮᱸᱥ ᱦᱮᱸᱼᱼ ᱟᱫᱚ ᱩᱱ ᱡᱚᱠᱷᱚᱡ ᱜᱮ ᱟᱫᱚ ᱠᱚ ᱤᱭᱟᱹᱭᱟ ᱾ ᱵᱮᱱᱟᱣ ᱟᱠᱚ ᱚᱱᱟ ᱠᱚᱫᱚ ᱾
ᱦᱮᱸ ᱛᱟᱨᱯᱚᱨᱮ ᱟᱯᱮ ᱥᱮᱫ ᱚᱱᱠᱟ ᱩᱰᱩᱠᱚᱜ ᱜᱮᱭᱟ ᱠᱚ ᱱᱮᱛᱟᱨ ᱫᱚ ᱵᱟᱝᱟ ᱟᱨᱠᱤ ᱡᱚᱠᱷᱚᱱᱼᱼ ᱫᱟᱸᱥᱟᱭ ᱵᱚᱸᱜᱟ ᱫᱟᱸᱥᱟᱭ ᱠᱚ ᱮᱱᱮᱡᱟ ᱩᱱ ᱚᱠᱛᱚᱧ ᱞᱟᱹᱭ ᱮᱫᱟ ᱾ ᱞᱟᱦᱟᱛᱮ ᱡᱮᱢᱚᱱ ᱯᱟᱹᱦᱤᱞ ᱨᱮᱫᱚᱼᱼ ᱫᱚᱢᱮ ᱯᱟᱹᱦᱤᱞ ᱨᱮᱫᱚ ᱫᱚᱢᱮ ᱫᱟᱸᱥᱟᱭ ᱮᱱᱮᱡ ᱠᱚ ᱪᱟᱞᱟᱜ ᱛᱟᱦᱮᱫ ᱛᱚ ᱚᱱᱠᱟ᱾ ᱦᱟᱯᱲᱟᱢ ᱠᱚ ᱟᱠᱚ ᱤᱫᱤ ᱠᱚ ᱛᱟᱦᱮᱸ ᱱᱮᱛᱟᱨ ᱪᱮᱫᱮ ᱞᱮᱠᱟ?
ᱱᱮᱛᱟᱨ ᱫᱚ ᱩᱰᱩᱠ ᱫᱚᱠᱚ ᱩᱰᱩᱠᱚᱜᱼᱟ ᱟᱫᱚ ᱱᱮᱛᱟᱨ ᱫᱚ ᱟᱫᱚᱼᱼ ᱥᱟᱸᱹᱜᱤᱧ ᱥᱟᱸᱹᱜᱤᱧ ᱫᱚ ᱵᱟᱠᱚ ᱪᱟᱜᱼᱟ ᱟᱫᱚ ᱱᱮ ᱞᱟᱦᱟᱛᱮ ᱪᱮᱞ ᱞᱮᱠᱟ ᱦᱮᱸ ᱥᱟᱸᱹᱜᱤᱧ ᱥᱟᱸᱹᱜᱤᱧ ᱠᱚ ᱪᱟᱞᱟᱜ ᱠᱟᱱ ᱛᱟᱦᱮᱱᱟ ᱮᱴᱟᱜ ᱟᱼᱼ ᱛᱩ ᱠᱚ ᱦᱮᱸ ᱥᱮ᱾ ᱟᱨ ᱱᱮᱛᱟᱨ ᱫᱚ ᱟᱹᱛᱩ ᱨᱮᱠᱚ ᱮᱱᱮᱡ ᱠᱟᱱᱟ ᱟᱨ ᱥᱩᱨ ᱥᱩᱯᱩᱨ ᱡᱟᱦᱟᱸ ᱟᱹᱛᱩ ᱠᱚ ᱢᱮᱱᱟᱜᱼᱟ ᱾ ᱚᱱᱟ ᱠᱚᱨᱮ ᱠᱚ ᱮᱱᱮᱡ ᱠᱟᱱᱟ ᱟᱨ ᱛᱟᱦᱚᱞᱮ ᱠᱷᱟᱱ ᱚᱱᱟ ᱠᱷᱟᱱ ᱜᱮ ᱦᱩᱭᱱᱟ ᱟᱫᱚ ᱾ ᱥᱟᱸᱹᱜᱤᱧ ᱡᱟᱹᱥᱛᱤ ᱫᱚ ᱵᱟᱠᱚ ᱪᱟᱞᱟᱜ ᱠᱟᱱᱟ ᱾ ᱟᱨ ᱟᱯᱮ ᱥᱮᱫ ᱫᱚ?
ᱟᱞᱮ ᱥᱮᱫ ᱫᱚ ᱚᱝᱠᱟ ᱜᱮ ᱥᱩᱨ ᱠᱚᱨᱮ ᱜᱮ ᱾ ᱮᱴᱟᱜ ᱥᱮᱫ ᱫᱚ ᱵᱟᱝ ᱟᱹᱛᱩ ᱟᱹᱛᱩ ᱜᱮ ᱛᱚ ᱫᱟᱸᱥᱟᱭ ᱮᱱᱮᱡ ᱫᱚᱠᱚ ᱪᱟᱞᱟᱜᱼᱟ ᱾ ᱞᱟᱦᱟ ᱛᱮᱫᱚ ᱠᱤᱪᱷᱩ ᱚᱠᱛᱚ ᱧᱮᱞᱚ ᱜᱚᱜ ᱠᱟᱱ ᱛᱟᱦᱮᱸᱫ ᱵᱟᱡᱟᱨ ᱨᱮᱠᱚ ᱮᱱᱮᱡᱮᱫ ᱛᱟᱦᱮᱸᱜ ᱟᱨᱼᱼ ᱯᱚᱭᱥᱟ ᱠᱚ ᱠᱷᱚᱭ ᱛᱟᱦᱮᱸᱫ᱾ ᱦᱩᱸ ᱥᱮ,
ᱞᱟᱦᱟ ᱛᱮᱫᱚ ᱚᱱᱠᱟ ᱟᱫᱚ ᱱᱮᱛᱟᱨ ᱫᱚ ᱚᱱᱠᱟ ᱵᱟᱠᱚ ᱤᱭᱟᱹᱭᱮᱫᱟ ᱟᱞᱮ ᱟᱹᱛᱩ ᱨᱮᱫᱚ ᱟᱫᱚ ᱚᱱᱠᱟ ᱫᱚ ᱵᱟᱝ-ᱟ ᱟᱞᱮ ᱟᱛᱩ ᱢᱟᱱᱮ ᱡᱮ ᱟᱛᱚ ᱠᱚᱨᱮ ᱜᱮ ᱮᱱᱮᱡ ᱦᱩᱭᱩᱜᱼᱟ ᱛᱟᱦᱚᱞᱮ ᱟᱨ ᱵᱟᱡᱟᱨ ᱥᱮᱫ ᱫᱚ ᱵᱟᱝᱜᱮ ᱪᱟᱞᱟᱜ ᱦᱩᱭᱩᱜᱼᱟ ᱚᱱᱟᱛᱮ ᱟᱫᱚ ᱟᱛᱩ ᱠᱚᱨᱮ ᱜᱮᱠᱚ ᱮᱱᱮᱡᱟ ᱥᱩᱨ ᱥᱩᱯᱩᱨ ᱟᱛᱩ ᱠᱚᱨᱮ᱾
ᱠᱚᱫᱚ ᱦᱳᱭ
ᱦᱩᱸ ᱤᱥᱤᱱ ᱵᱟᱥᱟᱝ ᱦᱩᱭᱱᱟ ᱡᱚᱢ ᱦᱚᱸ ᱦᱩᱭᱱᱟ ᱟᱫᱚ ᱱᱮᱛᱟᱨ ᱫᱚ ᱡᱟᱹᱯᱩᱫ ᱫᱤᱱ ᱛᱚ ᱦᱮᱸᱥᱮ ᱡᱟᱹᱯᱩᱫ ᱫᱤᱱ ᱫᱚ ᱚᱱᱟ ᱦᱚᱛᱮ ᱛᱮ ᱞᱚᱜᱚᱱ ᱞᱚᱜᱚᱱ ᱜᱮ ᱤᱥᱤᱱ ᱦᱩᱭᱩᱜᱼᱟ᱾ ᱞᱚᱜᱚᱱ ᱞᱚᱜᱚᱱ ᱜᱮ ᱡᱚᱢ ᱠᱟᱜ ᱦᱩᱭᱩᱜᱼᱟ ᱟᱨ ᱱᱚᱣᱟ ᱞᱟᱹᱭᱤᱱ ᱠᱚ ᱵᱟᱝ ᱛᱟᱦᱮᱸᱱᱟ ᱦᱮᱸᱥᱮ ᱾ᱱᱮᱛᱟᱨ ᱫᱤᱱ ᱫᱚ ᱟᱞᱚᱢ ᱵᱷᱚᱨᱥᱟ ᱫᱚ ᱟᱞᱚᱢ ᱵᱷᱚᱨᱥᱟᱜ-ᱟ ᱡᱚᱠᱷᱚᱱ ᱛᱚ ᱞᱟᱹᱭᱤᱱ ᱫᱟᱹᱲ ᱞᱮᱠᱷᱟᱱ ᱢᱟ ᱟᱫᱚ ᱧᱩᱛ ᱨᱮᱢ ᱪᱤᱠᱟᱹ ᱵᱟᱲᱟᱭᱟ ᱚᱱᱟᱛᱮ
ᱦᱮᱸ ᱛᱚ,
ᱦᱩᱸ ᱟᱯᱮᱫᱚ ᱟᱹᱣᱨᱤᱯᱮ ᱡᱚᱢᱟ ᱵᱟᱝ ᱨᱮᱸᱜᱮᱡ ᱮᱫ ᱯᱮᱭᱟ?
ᱨᱮᱸᱜᱮᱡ ᱫᱚ ᱨᱮᱸᱜᱮᱡ ᱠᱟᱱ ᱜᱮᱭᱟ ᱟᱫᱚ ᱤᱥᱤᱱ ᱵᱟᱝ ᱦᱩᱭ ᱞᱮᱱᱠᱷᱟᱱ ᱪᱤᱠᱟᱹᱛᱮᱢ ᱡᱚᱢᱟ᱾
ᱦᱩᱸ
ᱛᱟᱯᱚᱨᱮ ᱩᱱᱟᱹᱜ ᱚᱠ ᱜᱮᱭᱟ ᱠᱟᱹᱴᱤᱡ ᱧᱤᱫᱟᱹ ᱧᱚᱜ ᱜᱮᱞᱮ ᱡᱚᱢᱜᱮᱭᱟ ᱟᱞᱮ ᱫᱚ ᱚᱱᱠᱟ ᱜᱮ ᱯᱟᱹᱨ ᱯᱟᱹᱨᱠᱟᱹᱣ ᱦᱚᱸ ᱦᱩᱭ ᱮᱱᱟ ᱟᱫᱚ ᱱᱤᱛᱚᱜ ᱫᱚ ᱨᱮᱸᱜᱮᱡ ᱫᱚ ᱩᱱᱟᱹᱜ ᱵᱟᱝ ᱵᱩᱡᱟᱹᱜᱼᱟ ᱯᱟᱹᱨᱠᱟᱹᱣ ᱟᱠᱟᱱᱟᱹᱧ᱾
ᱦᱮᱸ
ᱡᱟᱦᱟᱱ ᱡᱤᱱᱤᱥ ᱜᱮ ᱯᱟᱹᱨᱠᱟᱹᱣ ᱞᱮᱱᱠᱷᱟᱱᱮᱢ ᱩᱱᱫᱚ ᱚᱱᱟᱜᱮ ᱴᱷᱤᱠᱮᱢ ᱵᱩᱡᱟ᱾
ᱴᱷᱤᱠ ᱫᱚᱢ ᱵᱩᱡᱟ ᱢᱮᱱᱠᱷᱟᱱ ᱞᱟᱹᱭ ᱜᱮᱭᱟ ᱠᱚ ᱥᱮ ᱨᱮᱸᱜᱮᱡ ᱛᱮ ᱛᱟᱦᱮᱸ ᱫᱚ ᱵᱟᱝᱜᱮ ᱵᱷᱟᱞᱤᱭᱟ᱾ ᱨᱮᱸᱜᱮᱡ ᱛᱮ ᱛᱟᱦᱮᱸ ᱞᱮᱠᱷᱟᱱ ᱟᱭᱢᱟ ᱞᱮᱠᱟᱱ ᱨᱳᱜ ᱠᱚ ᱨᱩᱣᱟᱹ ᱦᱟᱹᱥᱩ ᱦᱮᱸᱥᱮ ᱦᱟᱯᱮᱱ ᱫᱤᱱ ᱦᱟᱯᱮᱱ ᱫᱟᱨᱟᱢ ᱱᱤᱛᱚᱜ ᱫᱚ ᱦᱚᱭᱛᱳ ᱴᱷᱤᱠᱜᱮᱭᱟ ᱦᱚᱲᱢᱚ ᱨᱮ ᱡᱳᱨ ᱢᱮᱱᱟᱜᱼᱟ ᱦᱮᱸᱥᱮ ᱫᱟᱲᱮ ᱢᱮᱱᱟᱜᱼᱟ ᱾ ᱱᱚᱣᱟ ᱫᱚ ᱴᱷᱤᱠ ᱜᱮᱢ ᱛᱟᱦᱮᱸᱱᱟ ᱢᱮᱱᱠᱷᱟᱱ ᱦᱟᱯᱮᱱ ᱫᱤᱱ ᱡᱚᱠᱷᱚᱱ ᱩᱢᱮᱨ ᱠᱚ ᱟᱬᱜᱚ ᱪᱟᱞᱟᱜ ᱛᱟᱢᱟ ᱦᱮᱸᱥᱮ ᱟᱫᱚ ᱞᱟᱹᱭᱟᱠᱚ ᱛᱚ ᱚᱱᱠᱟ ᱫᱚ ᱥᱮ ᱟᱢ ᱪᱮᱫ ᱮᱢ ᱞᱟᱹᱭᱟ?
ᱦᱮᱸ ᱱᱚᱣᱟ ᱫᱚ ᱱᱟᱷᱟᱜ ᱴᱷᱤᱠ ᱠᱟᱛᱷᱟ ᱜᱮᱢ ᱞᱟᱹᱭ ᱠᱟᱫᱟ ᱟᱹᱰᱤ ᱢᱚᱸᱡᱽ ᱠᱟᱛᱷᱟ ᱠᱟᱱ ᱜᱮᱭᱟ ᱟᱫᱚ ᱫᱤᱱᱟᱹᱢ ᱫᱤᱱ ᱫᱤᱱ ᱛᱮ ᱫᱟᱲᱮ ᱛᱟᱦᱮᱸ ᱞᱮᱱᱠᱷᱟᱱ ᱱᱤᱛᱚᱜ ᱫᱚ ᱫᱟᱲᱮ ᱜᱮᱢ ᱟᱹᱭᱠᱟᱹᱣᱟ ᱟᱨ ᱱᱚᱣᱟ ᱫᱚ ᱫᱤᱱᱟᱹᱢ ᱫᱤᱱ ᱫᱤᱱ ᱛᱮ ᱯᱨᱚᱵᱷᱟᱵᱽ ᱯᱟᱲᱟᱜᱼᱟ ᱥᱮ ᱾ ᱟᱵᱚᱣᱟᱜ ᱦᱚᱲᱢᱚ ᱨᱮ ᱛᱟᱨᱯᱚᱨᱮ ᱡᱚᱢ ᱵᱟᱲᱟ ᱫᱚ ᱦᱩᱭᱠᱟᱱᱟ ᱱᱷᱟᱜ ᱛᱟᱨᱟᱥᱤᱧ ᱥᱮᱫ ᱠᱟᱹᱴᱤᱡ ᱾
ᱦᱩᱸ ᱾
ᱟᱨ ᱛᱮᱦᱮᱧ ᱫᱚ ᱚᱱᱤᱧ ᱞᱟᱹᱭᱟᱜ ᱢᱮ ᱡᱚᱢ ᱞᱮ ᱪᱟᱞᱟᱣ ᱞᱮᱱ ᱜᱟᱛᱮ ᱠᱚ ᱾
ᱦᱩᱸ ᱾
ᱦᱮᱸ ᱥᱮ
ᱟᱫᱚ ᱛᱟᱞᱦᱮ ᱠᱚᱲᱟ ᱜᱤᱫᱽᱨᱟᱹ ᱥᱟᱶᱝᱜᱮᱢ ᱜᱟᱛᱮᱜᱼᱟ ᱥᱮ ᱠᱩᱲᱤ ᱜᱤᱫᱽᱨᱟᱹ ᱠᱚ ᱥᱟᱶ ᱦᱚᱸᱢ ᱜᱟᱛᱮᱜ ᱜᱮᱭᱟ ᱟᱢ ᱫᱚ?
ᱤᱧ ᱫᱚ ᱠᱚᱲᱟ ᱜᱤᱫᱽᱨᱟᱹ ᱠᱚ ᱥᱟᱞᱟᱜ ᱜᱤᱧ ᱜᱟᱛᱮᱜᱼᱟ ᱾
ᱟᱪᱪᱷᱟ ᱟᱨ ᱠᱩᱲᱤ ᱜᱤᱫᱽᱨᱟᱹ ᱥᱟᱞᱟᱜ ᱫᱚ ᱪᱮᱫᱟᱜ ᱵᱟᱝ ᱜᱟᱛᱮᱜ ᱥᱟᱱᱟ ᱢᱮᱭᱟ?
ᱟᱫᱚ ᱜᱟᱛᱮ ᱫᱚ ᱡᱷᱚᱛᱚ ᱜᱮ ᱜᱟᱛᱮ ᱫᱚ ᱢᱮᱱᱟᱜ ᱠᱚᱜᱮᱭᱟ ᱟᱫᱚ ᱫᱟᱬᱟ ᱵᱟᱲᱟ ᱠᱚᱫᱚ ᱠᱚᱲᱟ ᱦᱚᱲ ᱥᱟᱞᱟᱜ ᱜᱮ ᱾
ᱢᱟ ᱱᱮᱛᱟᱨ ᱫᱚᱧ ᱧᱮᱞᱮᱫ ᱠᱚᱣᱟ ᱛᱚ ᱡᱷᱚᱛᱚ ᱜᱮ ᱠᱚᱲᱟ ᱜᱤᱫᱽᱨᱟᱹ ᱠᱩᱲᱤ ᱜᱤᱫᱽᱨᱟᱹ ᱫᱚᱢᱮ ᱜᱮᱠᱚ ᱜᱟᱛᱮᱜ ᱠᱟᱱᱟ ᱾ ᱟᱫᱚ ᱚᱱᱟᱛᱤᱧ ᱠᱩᱞᱤ ᱠᱮᱫ ᱢᱮᱭᱟ ᱟᱢᱦᱚᱸ ᱡᱟᱦᱟᱱᱟᱜ ᱫᱚ ᱟᱞᱚᱢ ᱢᱚᱱᱮᱭᱟ ᱾
ᱦᱮᱸ ᱱᱚᱣᱟ ᱠᱚᱦᱚᱸ ᱜᱟᱞᱢᱟᱨᱟᱣ ᱫᱚᱨᱠᱟᱨ ᱠᱟᱱᱟ ᱾ ᱦᱮᱸ ᱥᱮ ᱟᱫᱚ ᱟᱢ ᱫᱚ ᱱᱷᱟᱜ ᱧᱮᱞ ᱢᱮ ᱢᱤᱫ ᱚᱠᱛᱚ ᱫᱚ ᱵᱟᱯᱞᱟ ᱦᱩᱭᱩᱜ ᱛᱟᱢᱟ ᱟᱢ ᱫᱚᱥᱟᱨᱟ ᱜᱮᱢ ᱛᱟᱦᱮᱸᱞᱱᱟ ᱠᱚᱲᱟ ᱜᱟᱛᱮ ᱫᱚ ᱟᱫᱚ ᱵᱟᱢ ᱧᱟᱢ ᱠᱚᱣᱟ ᱛᱚ ᱾
ᱦᱩᱸ ᱾
ᱱᱤᱛᱚᱜ ᱟᱢᱟᱜ ᱵᱟᱯᱞᱟ ᱠᱚ ᱵᱟᱝ ᱦᱩᱭ ᱞᱟᱦᱟ ᱨᱮᱜᱮ ᱜᱟᱛᱮ ᱠᱚᱜ ᱢᱮ ᱾
ᱟᱨ ᱛᱟᱦᱞᱮ ᱵᱟᱯᱞᱟ ᱠᱚᱫᱚ ᱦᱮᱸ ᱤᱧᱦᱚ ᱚᱱᱟᱜᱤᱧ ᱞᱟᱹᱭᱟ ᱾ ᱟᱨ ᱟᱯᱮ ᱥᱮᱫ ᱫᱚ ᱪᱮᱫ ᱞᱮᱠᱟ ᱵᱟᱯᱞᱟ ᱦᱩᱭᱩᱜᱼᱟ, ᱟᱞᱮ ᱥᱮᱫ ᱢᱟ ᱡᱩᱫᱟᱹᱜ ᱜᱮᱭᱟ ᱟᱨ ᱟᱯᱮ ᱥᱮᱫ ᱟᱞᱮ ᱤᱭᱟᱹ ᱢᱤᱫ ᱜᱮᱭᱟ ᱜᱮ ᱢᱟᱥᱮ ᱞᱟᱹᱭᱞᱮᱢ ᱱᱟᱥᱮᱱᱟᱜ ᱤᱧ ᱦᱚᱸᱧ ᱞᱟᱹᱭ ᱭᱟᱢᱜᱮ ᱟᱞᱮᱮᱥᱮᱫ ᱨᱮᱱᱟᱜ ᱾
ᱟᱞᱮ ᱥᱮᱫ ᱫᱚ ᱵᱟᱯᱞᱟ ᱫᱚ ᱚᱱᱮ ᱵᱟᱯᱞᱟ ᱦᱩᱭᱩᱜᱼᱟ ᱢᱤᱫᱴᱮᱱ ᱫᱚ ᱡᱤᱨᱟᱹᱣ ᱵᱟᱯᱞᱟ ᱡᱟᱦᱟᱸ ᱫᱚ ᱪᱟᱞᱟᱣ ᱠᱟᱛᱮᱜ ᱛᱟᱦᱮᱱᱟᱠᱚ ᱾ ᱵᱟᱹᱨᱭᱛ ᱠᱚ ᱢᱤᱫ ᱫᱤᱱ ᱫᱚ ᱟᱠᱚᱣᱟᱜ ᱛᱮ ᱠᱚ ᱤᱥᱤᱱᱟ ᱟᱨ ᱢᱤᱫᱴᱮᱱ ᱫᱚ ᱚᱱᱮ ᱧᱤᱫᱟᱹ ᱧᱤᱫ ᱜᱮ ᱵᱟᱯᱞᱟ
ᱦᱮᱸ ᱾
ᱛᱚ ᱚᱱᱮ ᱵᱮᱲᱟ ᱨᱟᱠᱟᱵ ᱥᱚᱢᱚᱭ ᱢᱟᱱᱮ ᱫᱩᱣᱟᱹᱨ ᱤᱭᱟᱹ ᱴᱷᱮᱱ ᱵᱚᱞᱚᱱ ᱴᱷᱮᱱ ᱠᱩᱞᱦᱤ ᱨᱮᱜᱮ ᱵᱟᱯᱞᱟ ᱦᱩᱭᱩᱜᱼᱟ ᱚᱱᱟ ᱫᱚ ᱾
ᱦᱩᱸ ᱾
ᱱᱚᱜᱼᱚᱝ ᱠᱟ, ᱟᱯᱮ ᱫᱚ?
ᱟᱞᱮ ᱦᱚᱸᱞᱮ ᱱᱚᱝᱠᱟ ᱜᱮ ᱟᱫᱚ ᱟᱞᱮᱫᱚ ᱚᱱᱮ ᱚᱱᱠᱟᱜᱮ ᱡᱟᱦᱟᱸ ᱫᱚ ᱟᱢ ᱮᱢ ᱢᱮᱱ ᱠᱮᱫᱟ ᱡᱟᱦᱟᱸ ᱫᱚ ᱵᱟᱥᱟ ᱠᱟᱛᱮᱜ ᱢᱤᱫ ᱫᱤᱱ ᱠᱚ ᱵᱟᱥᱟᱜᱼᱟ ᱦᱮᱸ ᱥᱮ ᱫᱤᱱ ᱠᱚ ᱛᱟᱦᱮᱭᱮᱱ ᱜᱮ ᱟᱨ ᱛᱟᱨ ᱫᱚᱥᱟᱨ ᱦᱤᱞᱳᱜ ᱫᱚ ᱟᱫᱚ ᱠᱚ ᱦᱮᱡ ᱮᱱ ᱜᱮ ᱦᱮᱸᱥᱮ ᱾ ᱟᱨ ᱢᱤᱫ ᱫᱤᱱ ᱫᱚ ᱚᱱᱟ ᱫᱚ ᱛᱮᱦᱧ ᱪᱟᱞᱟᱣᱱᱟᱭ ᱦᱮᱸ ᱛᱮᱦᱮᱧ ᱧᱤᱫᱟᱹ ᱵᱮᱲᱟ ᱪᱟᱞᱟᱣᱱᱟᱭ ᱟᱨ ᱜᱟᱯᱟ ᱥᱮᱛᱟᱜ ᱛᱮᱜᱮ ᱦᱮᱡ ᱮᱱᱟ ᱢᱟᱱᱮ ᱛᱮᱦᱤᱧ ᱵᱟᱯᱞᱟᱜ ᱮ ᱪᱟᱞᱟᱣᱱᱟ ᱟᱨ ᱥᱮᱛᱟᱜ ᱛᱮᱜᱮ ᱦᱮᱡ ᱮᱱᱟᱭ ᱚᱱᱠᱟ ᱢᱮᱫᱴᱟᱱ ᱟᱨ ᱢᱮᱫᱴᱟᱱ ᱫᱚ ᱚᱱᱮ ᱛᱮᱦᱮᱧᱮ ᱪᱟᱞᱟᱣ ᱮᱱᱟ ᱟᱨ ᱜᱟᱯᱟ ᱥᱟᱨᱟ ᱫᱤᱱᱮ ᱛᱟᱦᱮᱸᱭᱮᱱᱟ ᱟᱨ ᱢᱮᱭᱟᱝᱚᱜ ᱧᱤᱱᱟᱹ ᱧᱤᱫᱟᱹ ᱢᱟᱱᱮ ᱥᱮᱛᱟᱜ ᱛᱮ ᱦᱮᱡ ᱱᱟᱭ ᱾
ᱦᱩᱸ ᱟᱵᱚᱣᱟᱜ ᱦᱚᱸ ᱛᱤᱱᱟᱹᱜ ᱵᱷᱮᱜᱟᱨ ᱵᱷᱮᱜᱟᱨ ᱢᱮᱱᱟᱜᱼᱟ ᱾ ᱚᱠᱟ ᱡᱟᱭᱜᱟ ᱨᱮᱫᱚ ᱚᱠᱟ ᱞᱮᱠᱟ ᱠᱚ ᱵᱟᱯᱞᱟᱜ ᱠᱟᱱᱟ ᱜᱚᱴᱟ ᱥᱮᱱᱟᱜ ᱜᱮ ᱤᱧ ᱫᱩᱧ ᱞᱟᱹᱭᱟ ᱴᱷᱤᱠ ᱜᱮᱭᱟ ᱟᱨ ᱠᱤᱪᱷᱩ ᱠᱤᱪᱷᱩ ᱦᱚᱲ ᱫᱚᱠᱚ ᱞᱟᱹᱭᱟ ᱟᱯᱮ ᱥᱮᱱᱟᱜ ᱵᱟᱝ ᱴᱷᱤᱠᱟ ᱱᱩᱠᱩ ᱠᱚ ᱞᱟᱹᱭᱟ ᱟᱯᱮ ᱥᱮᱱᱟᱜ ᱵᱟᱝ ᱴᱷᱤᱠᱟ ᱾
ᱱᱚᱣᱟ ᱠᱚᱫᱚ ᱟᱵᱚᱣᱟᱜ ᱡᱟᱭᱜᱟ ᱞᱮᱠᱟ ᱛᱮ ᱦᱩᱭᱩᱜᱼᱟ, ᱠᱟᱨᱚᱱ ᱠᱤᱪᱷᱩ ᱡᱟᱭᱜᱟ ᱨᱮᱫᱚ ᱧᱮᱞ ᱢᱮ ᱵᱟᱯᱞᱟ ᱥᱚᱢᱚᱹᱭ ᱦᱚᱨᱚᱜ ᱵᱟᱸᱫᱮ ᱟᱞᱟᱫᱟᱜᱼᱟ, ᱠᱟᱨᱚᱱ ᱚᱸᱰᱮᱱᱟᱜ ᱥᱤᱪᱩᱭᱮᱥᱚᱱ ᱪᱮᱫ ᱞᱮᱠᱟᱱ ᱜᱮᱭᱟ ᱚᱱᱟ ᱦᱤᱥᱟᱹᱵᱽ ᱛᱮ ᱦᱚᱭᱛᱚ ᱦᱚᱨᱚᱜ ᱵᱟᱸᱫᱮ ᱟᱞᱟᱫᱟ ᱜᱮᱭᱟ ᱾
ᱦᱩᱸ ᱾
ᱨᱭᱟᱲ ᱡᱟᱭᱜᱟ ᱨᱮ ᱫᱚ ᱨᱮᱭᱟᱲ ᱪᱟ ᱪᱟᱵᱟ ᱞᱟᱜᱤᱫ ᱛᱟᱦᱮᱱᱟ ᱦᱮᱸᱥ ᱚᱱᱟ ᱛᱮ ᱜᱚᱴᱟ ᱡᱟᱭᱜᱟ ᱨᱮᱱᱟᱜ ᱜᱮ ᱡᱷᱚᱛᱚ ᱜᱮ ᱴᱷᱤᱠ ᱜᱮᱭᱟ ᱚᱠᱟ ᱡᱟᱭᱜᱟ ᱨᱮ ᱢᱮᱱᱟᱜ
ᱴᱷᱤᱠᱮ ᱜᱮ ᱦᱮᱸ ᱚᱠᱟ ᱡᱟᱭᱜᱟ ᱨᱮᱦᱚ ᱟᱞᱚᱢ ᱞᱟᱹᱭᱟ ᱡᱮ ᱱᱚᱰᱮ ᱫᱚ ᱵᱟᱝ ᱢᱟᱱᱮ ᱚᱱᱠᱟ ᱪᱮᱫᱟᱜ ᱯᱮ ᱟᱹᱭᱤᱱ ᱠᱟᱫᱟ ᱥᱮ ᱪᱮᱫ ᱞᱮᱠᱟ ᱦᱮᱸ ᱥᱮ ᱟᱹᱱ ᱟᱹᱨᱤ ᱪᱮᱫ ᱞᱮᱠᱟ? ᱯᱮ ᱤᱭᱟᱹ ᱠᱟᱫᱟ ᱚᱱᱟ ᱚᱱᱠᱟ ᱫᱚ ᱵᱟᱝ ᱟᱫᱚ ᱡᱟᱦᱟᱸ ᱨᱮ ᱡᱮᱞᱮᱠᱟ ᱦᱮᱸᱥᱮ? ᱚᱦᱚᱢ ᱞᱟᱹᱭ ᱠᱮᱭᱟ ᱾
ᱦᱮᱸ ᱛᱚ ᱾
ᱦᱩᱸ ᱾